ᱟᱵᱚ
ᱟᱸ ᱡᱚᱦᱟᱨ ᱜᱮ ᱨᱚᱲ ᱠᱚᱵᱤᱱ ᱟᱸᱡᱚᱢ ᱧᱟᱢᱮᱫ ᱛᱟᱞᱤᱧᱟ ᱛᱚ ᱟᱹᱞᱤᱧᱟᱜ?
ᱦᱮᱸ ᱟᱸᱡᱚᱢ ᱫᱟᱞᱤᱧ, ᱟᱹᱞᱤᱧ ᱟᱜ ᱵᱤᱱ ᱟᱸᱡᱚᱢ ᱧᱟᱢᱮᱜᱼᱟ ᱨᱚᱲ ᱠᱚ?
ᱦᱳᱭ ᱦᱳᱭ ᱟᱸᱡᱚᱢᱮ-ᱟ ᱞᱤᱧ, ᱛᱟᱦᱚᱞᱮ ᱜᱚᱢᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱮᱫ ᱦᱚ ᱵᱟᱝ ᱪᱤᱠᱟᱹᱭ ᱦᱩᱭᱩᱜ ᱠᱟᱱᱟ ᱫᱚ ᱟᱞᱮ ᱥᱮᱫ ᱫᱚ ᱫᱟᱜ ᱡᱟᱹᱯᱩᱫ ᱫᱤᱱ ᱛᱚ ᱟᱞᱮ ᱥᱮᱫ ᱫᱟᱜ ᱠᱟᱫᱟᱭ ᱫᱩᱲᱩᱵ ᱵᱟᱲᱟ ᱦᱩᱭ ᱴᱤᱱ ᱚᱲᱟᱜ ᱥᱮᱰᱮ-ᱟ, ᱟᱹᱵᱤᱱ ᱪᱮᱫ ᱠᱚᱵᱤᱱ ᱪᱤᱠᱟᱹᱭᱮᱫᱟ?
ᱟᱹᱞᱤᱧ ᱦᱚᱸ ᱱᱚᱜ-ᱚᱭ ᱫᱩᱲᱩᱵ ᱵᱟᱲᱟ ᱦᱩᱭ ᱟᱠᱟᱱᱟ ᱟᱞᱮ ᱥᱮᱫ ᱦᱚᱸ ᱫᱟᱜ ᱵᱟᱲᱟ ᱠᱮᱫᱟᱭ ᱢᱟᱡᱟᱱ ᱥᱮᱫ ᱾ ᱛᱟᱦᱚᱞᱮ ᱟᱫᱚ ᱱᱤᱛᱚᱜ ᱫᱚ ᱯᱷᱟᱠ ᱠᱟᱫᱟ ᱛᱟᱦᱚᱞᱮ ᱵᱟᱭᱟᱨ ᱥᱮᱫ ᱨᱮ ᱫᱩᱲᱩᱵ ᱵᱟᱲᱟ ᱦᱩᱭ ᱠᱟᱱ ᱦᱩᱭ ᱠᱟᱱ ᱾
ᱟᱪᱪᱷᱟ ᱟᱪᱪᱷᱟ᱾
ᱦᱩᱸ᱾
ᱛᱟᱦᱚᱞᱮ ᱜᱚᱝᱠᱮ ᱪᱮᱫ ᱴᱚᱯᱤᱥ ᱛᱮ ᱞᱟᱝ ᱨᱚᱯᱚᱲᱟ?
ᱛᱟᱦᱚᱞᱮ ᱜᱚᱝᱠᱮ ᱱᱚᱜᱼᱚᱭ ᱢᱟ ᱟᱵᱚᱣᱟᱜ ᱢᱟ ᱵᱟᱦᱟ ᱥᱚᱦᱚᱨᱟᱭ ᱠᱟᱨᱟᱢ ᱠᱚ ᱦᱤᱡᱩᱜ ᱠᱟᱱᱟ ᱵᱟᱦᱟ ᱫᱚ ᱢᱟ ᱛᱟᱵ ᱟᱠᱟᱱᱟ ᱦᱳᱭ ᱥᱮ ᱢᱟᱱᱮ ᱛᱟᱭ ᱠᱟᱨᱟᱢ ᱠᱚ ᱦᱤᱡᱩᱜ ᱠᱟᱱᱟ ᱛᱟᱦᱚᱞᱮ ᱚᱱᱟ ᱵᱟᱨᱮᱛᱮ ᱠᱤᱪᱷᱩ ᱨᱚᱲ ᱞᱮᱠᱷᱟᱱ ᱵᱷᱟᱜᱮ ᱠᱚᱜᱼᱟ ᱟᱨᱠᱤ᱾
ᱜᱚᱝᱠᱮ ᱟᱯᱮ ᱥᱮᱫ ᱫᱚ ᱠᱩ ᱫᱟᱸᱥᱟᱭ ᱮᱱᱮᱡ ᱫᱚᱯᱮ ᱪᱟᱞᱟᱜ ᱜᱮᱭᱟ ᱥᱮ? ᱫᱟᱸᱥᱟᱭ ᱮᱱᱮᱡ ᱯᱮ ᱪᱟᱞᱟᱜ ᱜᱮᱭᱟ ᱥᱮ ᱵᱟᱝ ᱮ ᱫᱟᱸᱥᱟᱭ ᱫᱟᱲᱟᱱ ᱵᱚᱱ ᱢᱮᱛᱟᱜ ᱠᱟᱱ?
ᱪᱟᱞᱟᱜ ᱜᱮᱭᱟᱞᱮ᱾
ᱦᱮᱸ ᱢᱟᱱᱮ ᱚᱠᱟ, ᱪᱮᱫ ᱞᱮᱠᱟ ᱫᱤᱱ ᱜᱮᱯᱮ ᱪᱟᱞᱟᱜ ᱛᱟᱦᱮᱱ?
ᱫᱟᱸᱥᱟᱭ ᱮᱱᱮᱡ ᱞᱟᱹᱭ ᱜᱟᱱᱚᱜ ᱠᱷᱟᱱ ᱫᱚ ᱟᱞᱮ ᱫᱚ ᱢᱟᱱᱮ ᱫᱟᱸᱥᱟᱭ ᱮᱱᱮᱡ ᱫᱚ ᱢᱟᱱᱮ ᱚᱱᱮ ᱫᱟᱸᱥᱟᱭ ᱵᱚᱸᱜᱟ ᱜᱮᱞᱮ ᱪᱟᱞᱟᱜ ᱜᱮᱭᱟ ᱦᱳᱭᱥᱮ ᱟᱫᱚ ᱢᱟᱱᱮ ᱰᱮᱴ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱴᱷᱤᱠᱟ ᱫᱚ᱾ ᱚᱱᱮ ᱫᱟᱸᱥᱟᱭ ᱵᱚᱸᱜᱟ ᱞᱮ ᱪᱟᱞᱟᱜᱼᱟ ᱦᱳᱭᱥᱮ ᱟᱨ ᱱᱚᱝᱠᱟ ᱤᱫᱤ ᱠᱟᱛᱮᱜ ᱵᱚᱞᱛᱮ ᱫᱚ ᱚᱱᱟ ᱠᱟᱸᱥᱟ ᱛᱷᱟᱹᱨᱤ ᱞᱮ ᱤᱫᱤᱭᱟ ᱟᱨ ᱚᱠᱟ ᱵᱷᱩᱣᱟᱹᱝ ᱡᱟᱦᱟᱸ ᱵᱚᱱ ᱢᱮᱛᱟᱜ ᱠᱟᱱᱟ ᱦᱚᱛᱚᱫ ᱱᱟᱜ ᱴᱷᱚᱴᱭᱚ ᱛᱮᱫ ᱟᱨᱠᱤ ᱦᱳᱭ ᱥᱮ᱾ ᱦᱳᱭ ᱚᱱᱟ ᱱᱟᱜ ᱵᱷᱩᱣᱟᱹᱝ ᱠᱚᱠᱚ ᱡᱩᱛᱟ᱾ ᱟᱨ ᱚᱱᱟ ᱴᱷᱤᱞᱤ ᱡᱟᱦᱟᱸ ᱴᱷᱤᱞᱤ ᱨᱮ ᱚᱱᱟ ᱨᱟᱵᱟᱰ ᱛᱚᱞᱟᱜ ᱠᱷᱟᱱ ᱚᱱᱟ ᱦᱚᱸ ᱢᱟᱱᱮ ᱚᱱᱟ ᱵᱷᱩᱣᱟᱹᱝ ᱞᱮᱠᱟᱜᱮ ᱥᱟᱰᱮᱭᱟ ᱛᱟᱦᱚᱞᱮ ᱚᱱᱟ ᱠᱚᱞᱮ ᱤᱫᱤᱭᱟ ᱦᱳᱭ ᱥᱮ ᱟᱨ ᱢᱟᱱᱮ ᱠᱚᱲᱟ ᱜᱤᱫᱽᱨᱟᱹ ᱠᱚ ᱢᱟᱱᱮ ᱱᱟᱱᱟ ᱨᱚᱠᱚᱢ ᱠᱚ ᱢᱟᱱᱮ ᱠᱚ ᱥᱟᱡᱟᱜᱼᱟ ᱟᱨᱠᱤ ᱩᱱ ᱦᱤᱞᱳᱜ ᱫᱚ ᱢᱟᱱᱮ ᱚᱠᱚᱭ ᱠᱚ ᱫᱚ ᱠᱩᱲᱤ ᱜᱤᱫᱽᱨᱟᱹ ᱦᱚᱸᱠᱚ ᱥᱟᱡᱟᱜ ᱜᱤᱭᱟ ᱢᱟᱱᱮ᱾ ᱟᱨᱠᱤ ᱟᱭᱠᱤ ᱢᱟᱱᱮ ᱚᱱᱟ ᱫᱚ ᱢᱟᱱᱮ ᱡᱷᱚᱛᱚ ᱞᱮᱠᱟ ᱜᱤ ᱟᱨᱠᱤ᱾ ᱚᱱᱮ ᱟᱫᱚ ᱚᱲᱟᱜ ᱚᱲᱟᱜ ᱞᱮ ᱫᱚᱱᱟ ᱫᱟᱸᱥᱟᱭ ᱫᱚᱱᱟᱞᱮ ᱟᱨᱠᱤ ᱟᱨ ᱚᱱᱚ ᱚᱝᱠᱟ᱾ ᱧᱮᱞ ᱜᱟᱱᱚᱜ ᱠᱷᱟᱱ ᱫᱚ ᱪᱟᱣᱞᱮ ᱠᱚ ᱠᱚᱭᱟᱞᱮ ᱪᱟᱣᱞᱮ ᱠᱚ᱾ ᱠᱚ ᱮᱢᱟ ᱞᱮᱭᱟ ᱚᱱᱟᱱᱟᱜᱮ ᱟᱨᱠᱤ ᱯᱚᱨᱮᱛᱮ ᱥᱚᱲᱮ ᱠᱟᱛᱮ ᱞᱮ ᱡᱚᱢᱟ ᱟᱨᱠᱤ᱾
ᱟᱪᱪᱷᱟ ᱟᱪᱪᱷᱟ ᱟᱪᱪᱷᱟ᱾ ᱛᱚ ᱛᱤᱱᱟᱹᱜ ᱱᱚᱝᱠᱟᱱ, ᱛᱤᱱᱟᱹᱜ ᱫᱤᱱ ᱯᱮ ᱪᱟᱞᱟᱜ ᱛᱟᱸᱦᱮ ᱟᱯᱮ ᱫᱚ?
ᱦᱮᱸ
ᱛᱤᱱᱟᱹᱜ ᱫᱤᱱ ᱯᱮ ᱪᱟᱞᱟᱜ ᱛᱟᱦᱮᱸᱱ ᱱᱚᱝᱠᱟ ᱫᱟᱸᱥᱟᱭ ᱮᱱᱮᱡ ᱠᱚᱫᱚ?
ᱫᱟᱸᱥᱟᱭ ᱮᱱᱮᱡ ᱠᱚᱫᱚ ᱟᱞᱮ ᱫᱚ ᱞᱟᱹᱭ ᱞᱮᱠᱷᱟᱱ ᱫᱚ ᱳᱭ ᱵᱟᱨᱥᱤᱧ ᱯᱮ ᱢᱟᱦᱟ ᱤᱱᱠᱟᱹ ᱜᱮ ᱵᱮᱥᱤ ᱫᱤᱱ ᱫᱚ ᱵᱟᱞᱮ ᱪᱟᱞᱟᱜ ᱜᱮᱭᱟ ᱟᱨᱠᱤ᱾ ᱟᱯᱮ ᱥᱮᱫ ᱫᱚ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ᱾
ᱟᱞᱮ ᱥᱮᱡ ᱦᱚᱸ ᱚᱱᱠᱟ ᱜᱮ ᱫᱟᱸᱥᱟᱭ ᱵᱚᱸᱜᱟ ᱜᱮᱞᱮ ᱪᱟᱞᱟᱜ ᱛᱟᱦᱮᱸᱫ ᱫᱟᱸᱥᱟᱭ ᱮᱱᱮᱡ ᱫᱚ᱾ ᱮᱸᱜ ᱩᱸᱜ ᱯᱮᱫᱤᱱ-ᱵᱟᱠᱷᱟᱱ ᱢᱚᱬᱮ ᱫᱤᱱ ᱚᱝ ᱠᱟ ᱡᱟᱦᱟᱸ ᱥᱮᱫ ᱞᱮ ᱪᱟᱞᱟᱜ ᱛᱟᱦᱮᱸᱫ ᱚᱱᱟ ᱫᱚ, ᱞᱟᱹᱭ ᱞᱮᱠᱷᱟᱡ ᱚᱱᱟ ᱫᱩᱨᱜᱟᱹ ᱫᱩᱨᱜᱟ ᱯᱩᱡᱟᱹ ᱵᱟᱝ ᱦᱩᱭᱩᱜ ᱛᱟᱹᱵᱩᱱᱟ,
ᱦᱳᱭ ᱦᱳᱭ᱾
ᱚᱱᱚᱶᱟ ᱡᱟᱦᱟᱸᱭ ᱮᱦᱚᱵᱚᱜ ᱠᱟᱱᱟ ᱪᱮᱫ ᱠᱚ ᱢᱮᱛᱟᱜ ᱠᱟᱱᱟ ᱚᱥᱴᱚᱢᱤ ᱥᱚᱯᱛᱚᱢᱤ ᱠᱚ ᱚᱱᱮ ᱚᱱᱟ ᱠᱚ ᱫᱤᱱ ᱠᱚᱛᱮᱞᱮ ᱪᱟᱞᱟᱜ ᱛᱟᱦᱮᱸᱫ᱾ ᱯᱳᱭᱞᱳ ᱫᱚ ᱯᱳᱭᱞᱳ ᱫᱚ ᱢᱟᱱᱮ ᱱᱚᱝᱠᱟ ᱱᱤᱡᱮᱨ ᱟᱛᱩ ᱫᱚ ᱵᱟᱝ ᱯᱟᱥᱮᱨ ᱟᱛᱩ ᱠᱚᱨᱮ ᱞᱮ ᱪᱟᱞᱟᱜ ᱛᱟᱦᱮᱸᱱ ᱡᱟᱦᱟᱸ ᱛᱤᱱᱟᱹᱜ ᱜᱮ ᱢᱮᱱᱟᱜᱼᱟ ᱥᱩᱨ ᱥᱩᱯᱩᱨ ᱚᱱᱟ ᱟᱛᱩ ᱠᱚᱨᱮ᱾ ᱚᱱᱠᱟ ᱟᱞᱮ ᱦᱚᱸ ᱚᱱᱠᱟ ᱠᱟᱥᱟ ᱛᱷᱟᱹᱨᱤ ᱡᱮᱠᱳᱱᱳ ᱡᱟᱦᱟᱸᱭᱟᱜ ᱠᱟᱥᱟ ᱠᱚ ᱵᱟᱹᱱᱩᱜ ᱛᱟᱭᱟ ᱮᱢᱱᱤ ᱛᱷᱟᱹᱨᱤ ᱦᱚᱸᱠᱚ ᱤᱫᱤ ᱛᱟᱦᱮᱸᱱᱟ᱾ ᱟᱫᱚ ᱠᱟᱸᱥᱟ ᱛᱷᱟᱹᱨᱤ ᱫᱚ ᱤᱫᱤ ᱞᱮᱠᱷᱟᱡ ᱫᱚ ᱚᱱᱟ ᱱᱮᱱᱟᱜ ᱠᱟᱹᱴᱤᱡ ᱚᱱᱟ ᱨᱮᱱᱟᱜ ᱥᱟᱰᱮ ᱛᱮᱜ ᱜᱮ ᱟᱞᱟᱫᱟ ᱛᱚ ᱮ ᱚᱱᱟ ᱛᱮ ᱚᱱᱟᱜᱮ ᱚᱱᱟ ᱫᱚ ᱵᱮᱥᱤ ᱚᱱᱟ ᱰᱷᱮᱨ ᱧᱚᱜ ᱞᱮ ᱤᱫᱤ ᱛᱟᱦᱮᱸᱫ᱾ ᱛᱟᱯᱚᱨᱮ ᱚᱱᱟ ᱵᱷᱩᱣᱟᱹᱝ ᱢᱟ ᱢᱮᱱᱟᱜ ᱜᱮᱭᱟ ᱟᱵᱚᱣᱟᱜ᱾ ᱚᱱᱟ ᱡᱟᱦᱟᱸ ᱦᱚᱴᱚᱜ ᱨᱮᱱᱟᱜ ᱚᱱᱟ ᱚᱱᱟ ᱛᱟᱦᱮᱱ ᱛᱟᱦᱮᱸᱫ᱾ ᱛᱟᱯᱚᱨᱮ ᱛᱟᱦᱮᱱ ᱛᱟᱦᱮᱸᱜ ᱟᱨᱚ ᱛᱩᱢᱫᱟᱜ ᱠᱚ ᱛᱟᱦᱮᱱ ᱛᱟᱦᱮᱸᱜ ᱾ ᱤᱱᱟᱹ ᱢᱟᱱᱮ ᱟᱨᱚ ᱨᱩ ᱢᱟᱱᱮ ᱨᱩ ᱛᱮᱱᱟᱜ ᱡᱤᱱᱤᱥ ᱠᱚ ᱛᱟᱦᱮᱱ ᱛᱟᱦᱮᱸᱫ ᱾ ᱟᱹᱛᱩ ᱟᱹᱛᱩ ᱱᱚᱝᱠᱟ ᱛᱟᱨᱯᱚᱨᱮ ᱚᱱᱟ ᱡᱟᱦᱟᱸ ᱟᱨ ᱵᱟ ᱵᱟᱡᱟᱨ ᱟᱛᱩ ᱪᱟᱞᱟᱣ ᱠᱟᱛᱮᱜ ᱛᱟᱯᱚᱨᱮ ᱡᱟᱦᱟᱸ ᱞᱟᱥᱴ ᱞᱟᱥᱴ ᱫᱤᱱ ᱦᱤᱞᱳᱜ ᱚᱱᱟ ᱚᱱᱟ ᱞᱟᱥᱴ ᱫᱤᱱ ᱦᱤᱞᱳᱜ ᱫᱚ ᱩᱱ ᱫᱚ ᱟᱛᱩ ᱨᱮ ᱮᱱᱮᱡᱽ ᱦᱩᱭᱩᱜ ᱛᱟᱦᱮᱸᱫ ᱾ ᱟᱨ ᱡᱟᱦᱟᱸ ᱛᱤᱱᱟᱹᱜ ᱜᱮ ᱚᱱᱮ ᱚᱝᱠᱟ ᱪᱟᱣᱞᱮ ᱠᱚ ᱥᱮ ᱯᱚᱭᱥᱟ ᱠᱚᱠᱚ ᱮᱢᱚᱜᱼᱟ ᱾ ᱪᱟᱣᱞᱮ ᱠᱚᱫᱚ ᱱᱚᱝᱠᱟᱜᱮ ᱥᱚᱲᱮ ᱦᱩᱭᱩᱜ ᱛᱟᱦᱮᱸᱱ ᱟᱨ ᱯᱚᱭᱥᱟ ᱠᱚᱛᱮ ᱫᱚ ᱱᱚᱝᱠᱟ ᱡᱟᱦᱱᱟᱜ ᱡᱤᱞ ᱠᱚ ᱟᱹᱜᱩ ᱠᱟᱛᱮᱜ ᱥᱚᱲᱮ ᱦᱩᱭᱩᱜ ᱛᱟᱦᱮᱸᱱ ᱦᱮᱸ ᱦᱮᱸ ᱦᱮᱸ ᱾ ᱦᱮᱸ ᱛᱚ ᱚᱱᱠᱟ ᱚᱱᱠᱟ ᱜᱮ ᱦᱩᱭᱩᱜ ᱛᱟᱦᱮᱸᱫ ᱟᱞᱮ ᱥᱮᱫ ᱫᱚ ᱾ ᱟᱨ ᱵᱟᱠᱷᱟᱡᱽ᱾ ᱥᱳᱲᱮ ᱵᱟᱝ ᱠᱟᱛᱮᱫ ᱨᱮᱦᱚᱸ ᱡᱩᱫᱤ ᱟᱸ ᱠᱳᱱᱳ ᱨᱚᱠᱚᱢ ᱢᱟᱱᱮ ᱟᱫᱷᱮᱠ ᱥᱳᱚᱢᱚᱭ ᱫᱚ ᱱᱚᱝᱠᱟ ᱪᱟᱣᱞᱮ ᱠᱚ ᱟᱹᱠᱷᱨᱤᱧᱟ ᱠᱟᱛᱮᱫ ᱜᱮᱼᱼ ᱡᱷᱚᱛᱼᱚᱱᱟ ᱡᱤᱞ ᱟᱹᱜᱩ ᱠᱟᱛᱮᱫ ᱱᱚᱝᱠᱟ ᱵᱷᱟᱜᱽ ᱵᱟᱲᱟᱭ ᱛᱟᱦᱮᱸᱫ ᱠᱚ ᱱᱚᱝᱠᱟ᱾ ᱛᱤᱱᱟᱹᱜ ᱦᱚᱲ ᱠᱚ ᱛᱟᱦᱮᱸ ᱞᱮᱱᱟ ᱛᱤᱱᱟᱹᱜ ᱵᱟᱝ ᱚᱱᱠᱟ ᱛᱟᱯᱚᱨᱮ ᱠᱚ ᱵᱷᱟᱜᱽ ᱠᱮᱫ ᱾ ᱚᱱᱮ ᱚᱱᱠᱟ ᱟᱞᱮ ᱥᱮᱫ ᱫᱚ ᱾
ᱚᱸ ᱟᱪᱪᱷᱟ ᱟᱪᱪᱷᱟ
ᱛᱟᱯᱚᱨᱮ ᱥᱚᱨᱦᱟᱭ ᱫᱟᱸᱥᱟᱭ ᱯᱚᱨᱮ ᱛᱚ ᱥᱚᱨᱦᱟᱭ ᱥᱚᱨᱦᱟᱭ ᱛᱟᱦᱮᱱ ᱯᱮ ᱥᱮ ᱵᱟᱝ ᱟᱯᱮ ᱫᱚ?
ᱦᱮᱸ ᱥᱚᱨᱦᱟᱭ ᱢᱟ ᱵᱚᱪᱷᱚᱨ ᱨᱮᱢᱟ ᱢᱤᱫ ᱫᱷᱟᱣ ᱜᱮ ᱦᱩᱭᱩᱜ ᱚᱱᱟ ᱢᱟ ᱥᱚᱨᱦᱟᱭ ᱢᱟ ᱟᱞᱮ ᱥᱮᱫ ᱫᱚ ᱟᱹᱰᱤᱼᱼ ᱢᱟᱱᱮ ᱨᱟᱹᱥᱠᱟᱹ ᱛᱮᱜᱮ ᱦᱩᱭᱩᱜᱼᱟ ᱟᱨᱠᱤ ᱢᱟᱱᱮ ᱡᱟᱠ ᱡᱚᱢᱚᱠ ᱠᱟᱛᱮᱜ ᱜᱮ ᱦᱩᱭᱩᱜᱼᱟ ᱟᱨᱠᱤ ᱥᱚᱨᱦᱟᱭ ᱠᱚᱫᱚ ᱾
ᱟᱪᱪᱷᱟ ᱟᱪᱪᱷᱟ ᱟᱪᱪᱷᱟ ᱟᱪᱪᱷᱟ ᱪᱮᱫ ᱞᱮᱠᱟ ᱠᱟᱹᱴᱤᱡ ᱯᱮ ᱥᱚᱨᱦᱟᱭᱚᱜ ᱠᱟᱹᱴᱤᱡ ᱡᱩᱫᱤ ᱵᱤᱱ ᱞᱟᱹᱭ ᱠᱮᱫ ᱠᱮᱭᱟᱹ?
ᱥᱚᱨᱦᱟᱭ ᱵᱚᱞᱛᱮ ᱟᱞᱮ ᱱ ᱧᱮᱞ ᱜᱟᱱᱚᱜ ᱠᱷᱟᱱ ᱫᱚ ᱢᱟᱱᱮ ᱥᱚᱨᱦᱟᱭ ᱡᱮ ᱦᱤᱞᱚᱜ ᱵᱚᱱ ᱥᱚᱦᱨᱟᱭᱚᱜ ᱠᱟᱱ ᱫᱚ ᱠᱟᱹᱞᱤ ᱯᱩᱡᱟᱹ ᱵᱚᱱ ᱞᱟᱹᱭᱟ ᱫᱟ ᱫᱤᱠᱩᱛᱮ ᱦᱳᱭᱥᱮ ᱚᱱᱟ ᱥᱚᱨᱦᱟᱭ ᱢᱟ ᱢᱟᱱᱮ ᱚᱱᱟ ᱠᱟᱹᱞᱤ ᱯᱩᱡᱟᱹ ᱫᱚᱥᱟᱨ ᱛᱮᱥᱟᱨ ᱥᱮᱫ ᱜᱮ ᱢᱟᱱᱮ ᱟᱨ ᱥᱚᱦᱨᱟᱭ ᱫᱚᱵᱚᱱ ᱥᱚᱨᱦᱟᱭᱚᱜᱼᱟ ᱟᱨ ᱢᱟᱱᱮ ᱚᱱᱠᱟ ᱚᱱᱠᱟ ᱚᱱᱠᱟ ᱧᱮᱞ ᱞᱮᱠᱷᱟᱱ ᱫᱚ ᱚᱱᱠᱟ ᱫᱤᱠ ᱫᱤᱭᱮ ᱫᱚ ᱢᱟᱱᱮ ᱢᱟᱱᱮ ᱚᱱᱟ ᱥᱚᱨᱦᱟᱭ ᱠᱤᱪᱷᱩ ᱫᱤᱱ ᱢᱤᱫ ᱥᱚᱯᱛᱟᱦᱚ ᱞᱟᱦᱟ ᱠᱷᱚᱱ ᱜᱮ ᱢᱟᱱᱮ ᱟᱛᱳ ᱠᱚᱫᱚ ᱢᱟᱱᱮ ᱚᱲᱟᱜ ᱠᱚᱫᱚ ᱠᱚ ᱥᱟᱯ ᱥᱟᱯᱟᱭᱟ ᱟᱨᱠᱤ ᱜᱟᱹᱭ ᱜᱩᱨᱤᱡᱟ ᱠᱚ ᱦᱟᱱᱟ ᱱᱟᱣᱟ ᱠᱚ ᱢᱟᱱᱮ ᱨᱚᱝ ᱟᱠᱚ ᱟᱨᱠᱤ ᱪᱷᱚᱵᱤ ᱠᱚᱠᱚ ᱟᱸᱠᱟᱣᱟ ᱫᱮᱣᱟᱞ ᱠᱚᱨᱮ᱾ ᱢᱟᱱᱮ ᱚᱱᱮ ᱠᱚ ᱯᱷᱤᱴ ᱯᱷᱟᱴᱟ ᱟᱨᱠᱤ ᱟᱛᱩ ᱠᱚ ᱦᱳᱭᱥᱮ ᱚᱱᱟ ᱠᱚ ᱦᱩᱭᱱᱟ ᱛᱟᱦᱞᱮ ᱟᱫᱚ ᱡᱮ ᱦᱤᱞᱳᱜ ᱵᱚᱱ ᱠᱷᱩᱱᱴᱟᱹᱣ ᱠᱚᱣᱟ ᱰᱟᱹᱝᱨᱤ ᱫᱚ ᱰᱟᱝᱨᱤ ᱠᱟᱲᱟ ᱠᱚ ᱛᱟᱦᱚᱞᱮ ᱩᱱ ᱦᱤᱞᱳᱜ ᱫᱚ ᱚᱱᱟ, ᱞᱟᱦᱟ ᱧᱤᱫᱟᱹ ᱫᱚ ᱜᱟᱹᱭ ᱡᱟᱸᱜᱟᱣ ᱠᱚ ᱦᱤᱡᱩᱜ ᱜᱮᱭᱟᱼᱼ ᱜᱟᱹᱭ ᱡᱟᱜᱟᱣ ᱠᱚ ᱦᱮᱡ ᱵᱟᱲᱟ ᱠᱟᱛᱮᱫ ᱛᱟᱦᱚᱞᱮ ᱚᱱᱟ ᱠᱚ ᱪᱟᱣᱞᱮ ᱠᱚᱠᱚ ᱟᱹᱫᱟ ᱭ ᱜᱮᱭᱟ ᱟᱞᱮ ᱥᱮᱫ ᱚᱱᱠᱟ ᱞᱟᱹᱭ ᱜᱟᱱᱚᱜ ᱠᱷᱟᱱ ᱯᱚᱭᱥᱟ ᱠᱚᱫᱚ ᱵᱟᱠᱚ ᱦᱟᱛᱟᱣ ᱜᱮᱭᱟ ᱢᱟᱱᱮ ᱪᱟᱣᱞᱮ ᱥᱩᱱᱩᱢ ᱥᱟᱥᱟᱝ ᱠᱚ ᱚᱱᱟ ᱵᱩᱞᱩᱝ ᱟᱨᱠᱤ ᱚᱱᱟ ᱠᱚ ᱟᱹᱫᱟᱹᱭᱟ ᱚᱱᱟ ᱠᱚ ᱟᱹᱫᱟᱹᱭ ᱵᱟᱲᱟ ᱠᱟᱛᱮᱫ ᱛᱟᱦᱚᱞᱮ ᱟᱫᱚ ᱛᱟᱨ ᱫᱚᱥᱟᱨ ᱦᱤᱞᱳᱜ ᱫᱚ ᱱᱚᱝᱠᱟ ᱡᱟᱦᱟᱸᱭ ᱫᱤᱫᱤ ᱛᱟᱠᱚ ᱤᱭᱟᱹ ᱛᱟᱠᱚ ᱵᱚᱱ ᱱᱮᱣ ᱱᱮᱣᱛᱟ ᱟᱹᱜᱩ ᱠᱚᱣᱟ ᱦᱳᱭᱥᱮ ᱢᱟᱱᱮ ᱡᱟᱣᱟᱭ ᱛᱮᱸᱧᱟᱝ ᱛᱟᱠᱚ ᱟᱨᱠᱤ ᱡᱷᱚᱛ ᱡᱷᱚᱛᱚ ᱠᱚᱜᱮ ᱠᱚ ᱦᱤᱡᱩᱜᱼᱟ ᱩᱱ ᱦᱤᱞᱳᱜ ᱫᱚ ᱛᱟᱦᱚᱞᱮ ᱩᱱ ᱦᱤᱞᱳᱜ ᱫᱚ ᱢᱟᱱᱮ ᱢᱟᱱᱮ ᱟᱫᱚᱠᱤ ᱫᱤᱱᱟᱹᱢᱟᱱ ᱫᱚ ᱢᱟᱱᱮ ᱵᱷᱟᱜᱮ ᱢᱟᱱᱮ ᱤᱭᱟᱹ ᱢᱟᱱᱮ ᱡᱤᱞ ᱠᱚ ᱡᱚᱢ ᱵᱟᱲᱟᱭ ᱦᱩᱭᱩᱜᱼᱟ ᱟᱨᱠᱤ ᱡᱤᱞ ᱯᱤᱴᱷᱟᱹ ᱠᱚ ᱦᱩᱭᱩᱜᱼᱟ ᱟᱨᱠᱤ ᱛᱟᱦᱚᱞᱮ ᱢᱟᱸᱡᱟᱱ ᱵᱮᱲᱟ ᱫᱚ ᱟᱨᱠᱤ ᱚᱱᱠᱟ ᱢᱟᱱᱮ ᱫᱷᱩᱛᱤ ᱯᱟᱧᱪᱤ ᱤᱭᱟᱹ ᱠᱚᱞᱮ ᱮᱢᱟ ᱠᱚᱣᱟ ᱫᱷᱩᱛᱤ ᱡᱟᱢᱟ ᱠᱚ ᱢᱟᱱᱮ ᱡᱟᱦᱟᱸ ᱵᱚᱱ ᱢᱮᱛᱟᱜ ᱠᱟᱱ ᱯᱟᱹᱧᱪᱤ ᱚᱱᱟ ᱠᱚᱞᱮ ᱮᱢᱟ ᱠᱚᱣᱟ ᱛᱟᱦᱚᱞᱮ ᱚᱱᱟ ᱮᱢ ᱵᱟᱲᱟ ᱠᱟᱛᱮ ᱢᱚᱴᱟᱢᱩᱴᱤ ᱵᱷᱟᱜᱤ ᱜᱮ ᱦᱩᱭᱩᱜᱼᱟ ᱟᱨᱠᱤ ᱛᱟᱯᱚᱨᱮ ᱟᱫᱚ ᱢᱟᱸᱡᱟᱱ ᱵᱮᱲᱟ ᱫᱚ ᱚᱱᱟ ᱮᱢ ᱵᱟᱲᱟ ᱠᱟᱛᱮ ᱫᱷᱩᱜᱤ ᱯᱟᱧᱪᱤ ᱦᱚᱨᱚᱜ ᱠᱟᱛᱮ ᱛᱟᱦᱚᱞᱮ ᱢᱚᱴᱟᱢᱩᱴᱤ ᱟᱫᱚ ᱚᱱᱟ ᱱᱮᱛᱟᱨ ᱢᱟ ᱰᱷᱟᱞᱟᱭ ᱨᱟᱥᱟ ᱠᱟᱫᱟ ᱟᱞᱮ ᱟᱛᱩ ᱨᱮ ᱛᱟᱦᱚᱞᱮ ᱚᱱᱟ ᱠᱩᱞᱦᱤ ᱢᱩᱪᱟᱹᱫ ᱨᱮ ᱢᱤᱫᱴᱟᱝ ᱤᱭᱟᱹ ᱢᱮᱱᱟᱜᱼᱟ ᱯᱷᱟᱸᱠᱟ ᱡᱟᱭᱜᱟ ᱛᱟᱦᱚᱞᱮ ᱚᱱᱛᱮ ᱨᱮᱜ ᱠᱷᱩᱱᱴᱟᱹᱣ ᱠᱚᱫᱚ ᱦᱩᱭᱩᱜ ᱜᱮᱭᱟ ᱟᱞᱮᱥᱮᱫ ᱵᱮᱥᱤᱨ ᱵᱷᱟᱜᱽ ᱫᱚ ᱟᱨᱠᱤ ᱛᱟᱦᱞᱮ ᱚᱱᱰᱮᱜᱮ ᱰᱟᱝᱨᱤ ᱠᱚ ᱠᱟᱲᱟ ᱠᱚ ᱤᱫᱤ ᱠᱚᱣᱟ ᱛᱟᱦᱞᱮ ᱚᱸᱰᱮ ᱠᱷᱩᱱᱴᱤ ᱠᱚ ᱵᱤᱫᱟ ᱛᱟᱦᱚᱞᱮ ᱢᱚᱴᱟ ᱢᱩᱴᱤ ᱚᱸᱰᱮ ᱜᱮ ᱠᱷᱩᱱᱴᱟᱹᱣ ᱦᱩᱭᱩᱜᱼᱟ ᱠᱷᱩᱱᱴᱟᱹᱣ ᱠᱚ ᱧᱮᱞᱲᱟ ᱠᱟ ᱛᱟᱦᱚᱞᱮ ᱫᱟᱠᱟ ᱠᱚ ᱡᱚᱢ ᱛᱟᱞᱮᱭᱟ ᱟᱞᱮ ᱫᱚ ᱫᱟᱠᱟ ᱠᱚ ᱡᱚᱢ ᱵᱟᱲᱟ ᱠᱟᱛᱮᱫ ᱛᱟᱦᱚᱞᱮ ᱟᱫᱚ ᱢᱟᱱᱮ ᱟᱫᱚ ᱚᱠᱛᱚ ᱵᱟᱠᱚ ᱵᱤᱞᱚᱢᱟ ᱟᱫᱚ ᱫᱟᱠᱟ ᱡᱚᱢ ᱵᱟᱲᱟ ᱠᱟᱛᱮᱫ ᱥᱚᱸᱜᱮ ᱠᱚ ᱩᱰᱩᱠᱚᱜᱼᱟ ᱟᱨᱠᱤ ᱯᱨᱟᱭ ᱠᱚ ᱜᱮ᱾ ᱩᱰᱩᱠᱚᱜᱼᱟ ᱠᱚ ᱛᱟᱞᱮ ᱟᱫᱚ ᱢᱟᱱᱮ ᱢᱟᱱᱮ ᱟᱫᱚ ᱮᱱᱮᱡ ᱥᱮᱨᱮᱧ ᱟᱞᱮ ᱥᱟᱨᱟ ᱧᱤᱫᱟᱹ ᱟᱨᱠᱤ᱾
ᱦᱮᱸ᱾
ᱟᱫᱚ ᱢᱟᱱᱮ ᱥᱮᱛᱟᱜ ᱟᱞᱮ ᱮᱱᱮᱡ ᱮᱱᱮᱡ ᱛᱮ ᱛᱟᱯᱚᱨ ᱫᱚᱥᱟᱨ ᱦᱤᱞᱳᱜ ᱢᱟᱱᱮ ᱢᱚᱴᱟᱢᱩᱴᱤ ᱮᱱᱮᱡ ᱜᱮᱭᱟᱞᱮ ᱢᱟᱡᱟᱱ ᱚᱵᱽᱫᱤ ᱫᱚ ᱛᱟᱨ ᱫᱚᱥᱟᱨ ᱦᱤᱞᱳᱜ ᱦᱚᱸ ᱟᱨᱠᱤ᱾ ᱚᱱᱟ ᱠᱚ ᱞᱟᱹᱭ ᱟᱠᱟᱫ ᱢᱚᱬᱮ ᱥᱤᱧ ᱢᱚᱬᱮ ᱧᱤᱫᱟᱹ ᱢᱟᱱᱮ ᱮᱱᱮᱡ ᱥᱮᱨᱮᱧ ᱛᱮᱜᱮ ᱯᱟᱨᱚᱢᱚᱜᱼᱟ ᱟᱨᱠᱤ ᱟᱵᱚᱣᱟᱜ ᱡᱟᱦᱟᱸ ᱥᱚᱨᱦᱟᱭ ᱵᱚᱱ ᱢᱮᱛᱟᱜ ᱠᱟᱱ ᱫᱚ᱾
ᱦᱮᱸ ᱦᱮᱸ᱾
ᱦᱩᱸ ᱛᱟᱦᱚᱞᱮ ᱟᱯᱮ ᱪᱮᱫᱠᱟ ᱯᱮ ᱥᱚᱨᱦᱟᱭᱚᱜᱼᱟ ᱠᱟᱹᱴᱤᱡ ᱵᱤᱱ ᱞᱟᱹᱭᱞᱮᱠᱷᱱ ᱟᱵᱤ ᱦᱚᱸ ᱱᱟᱯᱟᱭ ᱠᱚᱜ ᱟᱨᱠᱤ?
ᱟᱞᱮ ᱦᱚᱸ ᱱᱚᱝᱠᱟ ᱫᱟᱸᱥᱟᱭ ᱠᱚ ᱛᱟᱵ ᱵᱟᱲᱟᱛᱮᱫ ᱡᱟᱦᱟᱸ ᱥᱚᱨᱦᱟᱭ ᱵᱚᱸᱜᱟ ᱟᱵᱚᱣᱟᱜ ᱵᱚᱞᱟᱹᱭᱮᱱ ᱛᱟᱵᱚᱱᱟ᱾ ᱚᱱᱟᱮ ᱥᱚᱨᱦᱟᱭ ᱫᱚ ᱯᱳᱭᱞᱳ ᱫᱚ ᱟᱞᱮ ᱫᱚᱞᱮ ᱱᱮᱰᱟᱭ ᱛᱟᱦᱮᱸᱫ ᱱᱚᱝᱠᱟ ᱟᱛᱩ ᱨᱮᱱ ᱥᱳᱞᱳ ᱟᱱᱟ ᱥᱮ ᱢᱟᱺᱡᱷᱤ ᱵᱟᱵᱟ ᱡᱷᱤ ᱠᱟᱛᱮᱫᱼᱼ
ᱱᱮᱰᱟᱭ ᱛᱟᱦᱟᱞᱮ ᱱᱚᱣᱟ ᱱᱚᱣᱟ ᱫᱤᱱ ᱨᱮᱵᱚᱱᱼᱼ ᱟᱭᱟ ᱱᱚᱝᱠᱟ ᱠᱟᱹᱞᱤ ᱯᱩᱡᱟᱹ ᱫᱚ ᱠᱟᱹᱞᱤ ᱯᱩᱡᱟ ᱨᱮᱜᱮ ᱫᱤᱠᱩᱣᱟᱜ ᱡᱮᱢᱚᱱ ᱠᱟᱹᱞᱤ ᱯᱩᱡᱟ ᱟᱵᱚᱣᱟᱜ ᱥᱟᱱᱛᱟᱲᱟᱜ ᱫᱚᱼᱼ ᱥᱚᱨᱦᱟᱭ ᱚᱱᱠᱟᱜᱮ ᱛᱚᱵᱮ ᱱᱮᱰᱟ ᱵᱟᱲᱟ ᱠᱟᱛᱮᱫ ᱱᱮᱰᱟ ᱵᱟᱲᱟ ᱠᱟᱼᱼ ᱛᱚ ᱱᱮᱨᱟ ᱵᱟᱲᱟ ᱦᱩᱭᱮᱱ ᱠᱷᱟᱡ ᱫᱚ ᱡᱚᱛᱚ ᱜᱮ ᱡᱟᱦᱟᱸᱭ ᱛᱤᱱᱟᱹᱜ ᱢᱮᱱᱟᱜᱼᱼ ᱠᱚᱣᱟᱜ ᱫᱤᱫᱤ ᱫᱟᱹᱭ ᱛᱮᱭᱟᱝ ᱫᱟᱠᱚ ᱩᱱᱠᱩ ᱱᱮᱛᱟ ᱱᱮᱶᱛᱟ ᱯᱚᱨᱨ ᱠᱟᱛᱮᱫ ᱡᱟᱦᱟᱸ ᱥᱚᱨᱦᱟᱭ ᱟᱵᱚᱣᱟᱜᱼᱼ ᱥᱚᱨᱦᱟᱭ ᱨᱮ ᱱᱚᱝᱠᱟ ᱯᱮ ᱫᱤᱱ ᱦᱩᱭᱩᱜ ᱛᱟᱦᱮᱸᱫ
ᱩᱢ ᱢᱟᱦᱟ ᱛᱟᱨᱯᱚᱨᱮᱼᱼ ᱢᱮᱱᱟᱜ-ᱟ ᱠᱷᱩᱱᱴᱟᱹᱣ ᱢᱟᱦᱟ ᱡᱟᱞᱮ ᱢᱟᱦᱟ ᱚᱱᱠᱟ ᱟᱸ ᱩᱢ ᱢᱟᱦᱟᱼᱼ ᱟᱞᱮ ᱫᱚ ᱱᱚᱝᱠᱟ ᱡᱟᱦᱟᱸᱼᱼ ᱵᱚᱸᱜᱟ ᱵᱩᱨᱩᱜ ᱛᱟᱦᱮᱸᱫ ᱠᱚ ᱛᱚᱠᱷᱚᱱ ᱫᱚ ᱩᱱ ᱜᱮᱠᱚ ᱵᱚᱸᱜᱟ ᱵᱩᱨᱩᱜ ᱛᱟᱦᱮᱸᱫ ᱡᱟᱦᱟᱸ ᱩᱢ ᱢᱟᱦᱟ ᱢᱮᱱᱟᱜ-ᱟ ᱵᱟᱝᱼᱼ ᱚᱱᱟ ᱨᱮᱜᱮ ᱠᱚ ᱵᱚᱸᱜᱟ ᱵᱩᱨᱩᱜ ᱛᱟᱦᱮᱸᱫ᱾ ᱛᱚᱠᱷᱚᱱ ᱜᱮ ᱡᱟᱦᱟᱸ ᱛᱤᱱᱟᱹᱜ ᱱᱮᱛᱟᱨ ᱯᱮᱲᱟ ᱠᱚᱠᱚ ᱢᱮ ᱦᱤᱡᱩᱜ ᱛᱟᱦᱮᱸᱫ ᱠᱚ ᱩᱢ ᱩᱢ ᱦᱤᱞᱳᱜ ᱜᱮ ᱛᱟᱯᱚᱨᱮ ᱱᱚᱝᱠᱟ ᱟᱵᱤᱱ ᱡᱟ-ᱡᱟᱦᱟᱸ ᱞᱮᱠᱟ ᱵᱤᱱ ᱞᱟᱹᱭ ᱠᱮᱫᱟ ᱚᱱᱠᱟ ᱜᱮ ᱡᱚᱢ ᱵᱟᱲᱟ ᱡᱮ ᱚᱱᱠᱟ ᱜᱮ ᱛᱟᱯᱚᱨ ᱫᱚᱥᱟᱨ ᱦᱤᱞᱚᱜ ᱫᱚ ᱡᱟᱦᱟᱸ ᱠᱷᱩᱱᱴᱟᱹᱣ ᱠᱷᱩᱱᱴᱟᱹᱣ ᱨᱮᱫᱚ ᱡᱮ ᱱᱚᱝᱠᱟᱱᱼᱼ ᱰᱟ-ᱰᱟᱝᱨᱟ ᱠᱚ ᱱᱮᱛᱟᱨ ᱫᱚ ᱜᱚᱴᱟ ᱠᱚᱫᱚ ᱠᱚ ᱰᱷᱟᱞᱟᱭ ᱠᱟᱫᱟᱼᱼ ᱟᱨ ᱩᱱᱟᱹᱜ ᱠᱩᱧᱼᱼ ᱴᱟᱹᱣ ᱠᱚᱦᱚᱸ ᱵᱟᱝ ᱦᱩᱭᱩᱜ ᱠᱟᱱᱟ ᱱᱚᱝᱠᱟ ᱯᱷᱟᱸᱠᱟ ᱡᱟᱭᱜᱟ ᱠᱚᱨᱮ ᱡᱟᱦᱟᱸ ᱛᱤᱱᱟᱹᱜ ᱵᱟᱲᱜᱮ ᱠᱚᱨᱮ ᱠᱩᱞᱦᱤ ᱢᱩᱪᱟᱹᱫ ᱠᱚᱨᱮ ᱟᱝᱠᱟᱼᱼ ᱚᱱᱮ ᱚᱱᱠᱟ ᱡᱟᱭᱜᱟ ᱨᱮᱜᱮ ᱠᱷᱩᱱᱴᱟᱹᱣ ᱠᱚ ᱛᱟᱦᱞᱮ ᱟᱞᱮ ᱫᱚ ᱟᱨ ᱚᱱᱟ ᱠᱷᱩᱱᱴᱟᱹᱣ ᱫᱚ ᱚᱱᱮ ᱚᱱᱠᱟ ᱜᱮ ᱡᱟᱦᱟᱸ ᱞᱮᱠᱟ ᱟᱹᱵᱤᱱ ᱵᱤᱱ ᱞᱟᱹᱭ ᱠᱮᱭᱟ ᱚᱱᱠᱟ ᱜᱮ ᱟᱨ ᱛᱟᱨ ᱫᱚᱥᱟᱨ ᱡᱟᱞᱮ ᱦᱤᱞᱳᱜ ᱫᱚ ᱠᱷᱩᱱᱴᱟᱹ ᱠᱚ ᱠᱷᱩᱱᱴᱤ ᱠᱚ ᱚᱱᱠᱟ ᱡᱟᱦᱟᱸ ᱠᱷᱩᱱᱴᱤ ᱵᱤᱫ ᱦᱩᱭ ᱞᱮᱱ ᱚᱱᱟ ᱠᱚ ᱛᱟᱲᱟᱣ ᱦᱩᱭᱩᱜ-ᱟ ᱛᱟᱲᱟᱣ ᱦᱩᱭ ᱯᱚᱨ ᱛᱮᱫ
ᱟᱨ ᱢᱟᱱᱮ ᱡᱟᱦᱟᱸ ᱛᱟᱲᱟᱣ ᱦᱩᱭᱮᱱ ᱚᱱᱟ ᱨᱮᱱᱟᱜ ᱠᱩᱲᱟᱹᱭ ᱛᱚ ᱧᱟᱢᱚᱜ-ᱟ ᱚᱱ ᱚᱲᱟᱜ ᱚᱲᱟᱜ ᱠᱚ ᱪᱟᱞᱟᱜᱼᱼ ᱱᱚᱝᱠᱟ ᱡᱟᱜᱮ ᱥᱟᱨᱮᱡ ᱵᱟᱨᱮᱡ ᱯᱤᱴᱷᱟᱹ ᱠᱚ ᱠᱷᱟᱹᱡᱚᱨᱤ ᱠᱚ ᱪᱟ ᱠᱚ ᱮᱢᱚᱜ ᱛᱟᱦᱮᱫᱼᱼ ᱚᱱᱟ ᱠᱚ ᱤᱭᱟᱹ ᱵᱟᱲᱟ ᱠᱟᱛᱮᱫ ᱡᱚᱢ ᱵᱟᱲᱟ ᱠᱟᱛᱮᱫᱼᱼ ᱵᱟᱥ ᱪᱟᱵᱟᱭ ᱱᱟ ᱥᱚᱦᱨᱟᱭ ᱫᱚ ᱟᱨᱚᱼᱼ ᱟᱢ ᱟᱢᱵᱟ ᱵᱟᱹᱭᱥᱟᱹ ᱨᱮ ᱦᱩᱭᱩᱜ ᱛᱟᱦᱮᱱ ᱛᱮ ᱥᱚᱨᱦᱟᱭ ᱫᱚᱼᱼ
ᱛᱟᱨ ᱛᱟᱦᱚᱞᱮ ᱟᱨ ᱯᱚᱱᱨᱚ ᱥᱳᱞᱳ ᱫᱤᱱ ᱯᱚᱨ ᱟᱨ ᱢᱤᱫᱴᱟᱝ ᱥᱚᱨᱦᱟᱭ ᱟᱞᱮᱥᱮᱫ ᱫᱚ ᱦᱩᱭᱩᱜ ᱛᱟᱦᱮᱸᱫ ᱡᱟᱦᱟ ᱫᱚ ᱫᱤᱥᱚᱢ ᱥᱚᱨᱦᱟᱭ ᱢᱮᱛᱟᱜ ᱠᱟᱱᱟ ᱱᱟᱣᱟ ᱫᱚ ᱚᱱᱟ ᱦᱚᱸ ᱠᱩᱞᱦᱤ ᱢᱩᱪᱟᱹᱫ ᱥᱮᱫ ᱨᱮᱜᱮ ᱚᱱᱠᱟ ᱦᱩᱭᱩᱜ ᱛᱟᱞᱮ ᱛᱚᱠᱷᱚᱱ ᱫᱚ ᱵᱚᱞ ᱠᱷᱮᱞ ᱠᱚ ᱚᱱᱠᱟ ᱢᱟᱱᱮ ᱞᱟᱹᱴᱩ ᱧᱚᱜ ᱦᱩᱭᱩᱜ ᱛᱟᱦᱮᱱ ᱜᱳᱴᱟ ᱫᱤᱥᱚᱢ ᱨᱮᱱ ᱦᱚᱲ ᱠᱚ ᱠᱚ ᱦᱤᱡᱩᱜ-ᱟ ᱟᱨ ᱯᱨᱟᱭᱤᱡᱽ ᱠᱚ ᱛᱟᱦᱮᱱ ᱛᱟᱦᱮᱸᱜ ᱚᱱᱟᱛᱮ ᱠᱟᱹᱴᱤᱡ ᱰᱷᱮᱨ ᱧᱚᱜ ᱠᱚ ᱦᱚᱨᱚᱜ ᱛᱟᱦᱮᱸᱜ ᱟᱨ ᱵᱚᱞ ᱠᱷᱮᱞ ᱠᱚ ᱛᱟᱦᱮᱱ ᱛᱟᱦᱮᱸᱫ ᱚᱱᱟ ᱫᱚ ᱟᱞᱮ ᱫᱚ ᱥᱮᱡ ᱫᱤᱥᱚᱢ ᱥᱚᱨᱦᱟᱭ ᱠᱚ ᱢᱮᱛᱟᱜ ᱡᱟᱦᱟᱸ ᱫᱚ ᱫᱮᱥ ᱵᱟᱸᱫᱱᱟ ᱠᱚ ᱢᱮᱛᱟᱜ ᱠᱟᱱᱟ ᱟᱞᱮ ᱥᱮᱫ ᱫᱚ
ᱦᱩᱸᱻ
ᱚᱱᱮ ᱚᱱᱠᱟ
ᱚ ᱟᱪᱪᱷᱟ ᱟᱪᱪᱷᱟ ᱱᱟᱯᱟᱭ ᱠᱟᱛᱷᱟ ᱛᱟᱦᱞᱮ ᱟᱹᱰᱤ ᱨᱟᱹᱥᱠᱟᱹ ᱥᱟᱞᱟᱜᱼᱼ ᱯᱮ ᱥᱚᱨᱦᱟᱭ ᱠᱚᱫᱚ ᱯᱮ ᱛᱟᱯ ᱜᱮᱭᱟ ᱵᱟᱝ᱾
ᱦᱮᱸ ᱟᱹᱰᱤ ᱨᱟᱹᱥᱠᱟᱹ ᱥᱟᱞᱟᱜ ᱜᱮ ᱡᱮᱦᱮᱛᱩ ᱢᱮᱱ ᱠᱟᱫᱟ ᱠᱚ ᱦᱟᱹᱛᱤ ᱞᱮᱠᱟᱱ ᱥᱚᱨᱦᱟᱭ ᱫᱚ ᱨᱟᱹᱥᱠᱟᱹ ᱥᱟᱛᱮᱜ ᱜᱮ᱾ ᱨᱟᱥᱤ ᱟᱹᱛᱩ ᱵᱚᱞᱮ ᱠᱚᱛᱷᱟ ᱦᱮᱸ᱾
ᱛᱟᱦᱟᱞᱮ ᱟᱯᱮ ᱟᱯᱮ ᱡᱟᱦᱟᱸ ᱚᱱᱟ ᱤᱭᱟᱹ ᱚᱱᱮ ᱛᱮᱧᱟᱝ ᱛᱟᱠᱚ ᱡᱟᱶᱟᱭ ᱛᱟᱠᱚ ᱛᱟᱦᱞᱮ ᱩᱱᱠᱩ ᱠᱚᱫᱚ ᱢᱟᱱᱮ ᱤᱭᱟᱹ ᱫᱚᱯᱮ ᱚᱱᱟ ᱴᱟᱢᱟᱠ ᱠᱚᱫᱚ ᱯᱮ ᱜᱚᱡ ᱦᱚᱪᱚ ᱠᱚᱜᱮᱭᱟ ᱥᱮ ᱵᱟᱝ ᱥᱚᱨᱦᱟᱭ ᱠᱚᱨᱮ ᱫᱚ ᱟᱨᱠᱤ?
ᱪᱮᱫᱵᱮᱱ ᱞᱟᱹᱭ ᱠᱮᱫᱟ ᱟᱨ ᱢᱤᱫ ᱫᱷᱟᱣ ᱞᱟᱹᱭ ᱵᱤᱱ ᱥᱮ?
ᱞᱮᱭ ᱫᱟᱞᱤᱧ ᱚᱱᱮ ᱡᱟᱦᱟᱸ ᱟᱵᱚ ᱢᱟᱱᱮ ᱥᱚᱨᱦᱟᱭ ᱨᱮᱢᱟ ᱫᱟᱹᱭ ᱫᱤᱫᱤ ᱛᱟᱠᱚ ᱛᱮᱧᱟᱝ ᱛᱟᱠᱚ ᱡᱷᱚᱛᱚ ᱦᱚᱲ ᱵᱚᱱ ᱱᱮᱣ ᱛᱟᱣ ᱟᱹᱜᱩ ᱠᱚ ᱛᱟᱞᱮ ᱟᱫᱚ ᱛᱟᱦᱚᱞᱮ ᱚᱱᱠᱟ ᱢᱟᱱᱮ ᱡᱟᱶᱟᱭ ᱛᱟᱠᱚ ᱛᱮᱧᱟᱝ ᱛᱟᱠᱚ ᱚᱱᱠᱟ ᱤᱭᱟᱹ ᱤᱭᱟᱹ ᱠᱚᱫᱚ ᱴᱟᱢᱟᱠ ᱠᱚᱫᱚ ᱠᱚ ᱜᱚᱜ ᱦᱚᱪᱚ ᱠᱚᱜᱮᱭᱟ ᱥᱮ ᱵᱟᱝ ᱟᱨᱠᱤ?
ᱦᱮᱸ ᱦᱮᱸ ᱜᱚᱜ ᱜᱚᱜ ᱜᱚᱜ ᱚᱱᱟ ᱫᱚ ᱜᱚᱜ ᱜᱮ ᱦᱩᱭᱩᱜᱼᱟ᱾ ᱪᱮᱫᱟᱜ ᱵᱟᱝ ᱡᱚᱛᱚ ᱦᱚᱲᱟᱜ ᱜᱮᱛᱚ ᱨᱟᱹᱥᱠᱟᱹ ᱜᱮᱛᱚ ᱡᱟᱦᱟᱸᱭ ᱯᱟᱹᱨᱤ ᱯᱟᱹᱨᱤᱛᱮ, ᱡᱮᱢᱚᱱ ᱞᱟᱦᱟ ᱫᱤᱱ ᱦᱤᱞᱚᱜ ᱫᱚ ᱡᱩᱫᱤ ᱚᱱᱠᱟ ᱟᱛᱩ ᱦᱚᱲᱟᱜ ᱠᱚ ᱜᱚᱜ ᱠᱮᱫᱟ ᱠᱚ ᱛᱟᱯᱚᱨᱮ ᱡᱟᱞᱮ ᱦᱤᱞᱳᱜ ᱩᱱᱠᱩ ᱠᱷᱟᱱ ᱮᱱᱦᱤᱞᱳᱜ ᱮᱱᱦᱤᱞᱳᱜ ᱦᱚᱸ ᱜᱚᱜ ᱱᱮ ᱜᱚᱜ ᱞᱮᱠᱷᱟᱱ ᱜᱮ ᱴᱟᱢᱟᱠ ᱛᱩᱢᱫᱟᱜ ᱠᱚᱫᱚ ᱩᱱᱠᱩ ᱠᱚ ᱮᱢᱟ ᱠᱚ ᱡᱮᱦᱮᱛᱩ ᱵᱚᱱ ᱯᱮᱲᱟ ᱵᱚᱱ ᱱᱮᱣᱛᱟ ᱟᱹᱜᱩ ᱠᱟᱫ ᱠᱚᱣᱟ ᱩᱱᱠᱩ ᱩᱱᱠᱩᱣᱟᱜ ᱨᱟᱹᱥᱠᱟᱹ ᱨᱚᱢᱚᱡᱽ ᱞᱟᱹᱜᱤᱫ ᱜᱮᱛᱚ᱾ ᱮᱢᱫᱚᱢ ᱜᱮ ᱦᱮᱸ ᱚᱱᱟ ᱞᱟᱹᱜᱤᱫ ᱜᱮᱵᱚᱱ ᱱᱮᱣᱛᱟ ᱟᱹᱜᱩ ᱠᱚᱣᱟ ᱛᱚ ᱨᱟᱹᱥᱠᱟᱹ ᱨᱚᱢᱚᱡᱽ ᱞᱟᱹᱜᱤᱫ ᱜᱮ᱾ ᱵᱚᱪᱷᱚᱨ ᱨᱮ ᱢᱤᱫ ᱫᱷᱟᱣ ᱦᱩᱭᱩᱜ ᱛᱟᱵᱚᱱᱟ ᱥᱟᱦᱨᱟᱭ ᱡᱷᱚᱛᱚ ᱡᱟᱦᱟᱸ ᱛᱤᱱᱟᱹᱜ ᱫᱟᱹᱭ ᱫᱟᱫᱟ ᱡᱟᱦᱟᱸ ᱛᱤᱱᱟᱹᱜ ᱡᱟᱦᱟᱸ ᱛᱤᱱᱟᱹᱜ ᱵᱟᱦᱨᱮ ᱠᱚᱨᱮ ᱠᱚ ᱛᱟᱦᱮᱸᱱ ᱡᱷᱚᱛᱚ ᱠᱚ ᱢᱤᱫᱴᱷᱮᱱᱚᱜᱼᱟ ᱛᱚ ᱚᱱᱟ ᱨᱮᱜᱮ ᱥᱚᱦᱨᱟᱭ ᱨᱮᱜᱮ ᱵᱟᱦᱟ ᱥᱚᱦᱨᱟᱭ ᱨᱮᱜᱮ ᱟᱵᱚᱣᱟᱜ
ᱦᱩᱸ ᱦᱩᱸ
ᱛᱟᱦᱟᱞᱮ ᱟᱯᱮ ᱥᱮᱫ ᱫᱚ ᱟᱨ ᱱᱚᱝᱠᱟ ᱫᱚ ᱪᱮᱫ ᱠᱚ ᱦᱩᱭᱩᱜ ᱛᱟᱦᱮᱸᱫ ᱱᱚ ᱠᱟ ᱡᱮᱢᱚᱱ ᱟᱨᱚ ᱡᱮᱢᱚᱱ ᱟᱵᱚᱣᱟᱜ ᱵᱟᱦ ᱢᱮᱱᱟᱜ ᱛᱟᱵᱚᱱᱟ ᱟᱨᱚ ᱱᱟᱱᱟ ᱨᱚᱠᱚᱢᱟᱜ ᱤᱭᱟᱹ ᱠᱚ, ᱯᱚᱨᱚᱵᱽ ᱠᱚ?
ᱯᱚᱨᱚᱵᱽ ᱠᱚ ᱵᱚᱞᱛᱮ ᱫᱚ ᱟᱞᱮᱥᱮᱫ ᱢᱟ ᱱᱚᱣᱟ ᱥᱚᱨᱦᱟᱭ ᱢᱟ ᱦᱩᱭᱩᱜ ᱠᱟᱱ ᱜᱮ ᱦᱳᱭᱥᱮ ᱚᱱᱟ ᱢᱟᱞᱤᱧ ᱞᱮᱭ ᱠᱮᱫ᱾ ᱛᱟᱦᱟᱞᱮ ᱚᱱᱠᱟ ᱫᱤᱠ ᱫᱤᱭᱮ ᱧᱮᱞ ᱞᱮᱠᱷᱟᱱ ᱫᱚ, ᱯᱨᱟᱭ ᱥᱚᱨᱚᱦᱟᱭ ᱯᱚᱨᱮ ᱠᱟᱨᱟᱢ ᱦᱩᱭᱩᱜ ᱛᱟᱞᱮᱭᱟ ᱠᱟᱨᱟᱢ ᱯᱚᱨ ᱥᱟᱠᱨᱟᱛ ᱥᱟᱠᱨᱟᱛ ᱤᱭᱟᱹ ᱨᱩᱰᱟᱹ ᱨᱩᱰᱟᱹ ᱯᱚᱨ ᱥᱟᱠᱨᱟᱛ ᱥᱟᱠᱨᱟᱛ ᱯᱚᱨᱮ ᱟᱨᱚ ᱟᱹᱰᱤ ᱠᱤᱪᱷᱩ ᱟᱭᱢᱟ ᱢᱟᱱᱮ ᱚᱱᱠᱟ ᱵᱟᱦᱟ, ᱛᱟᱯᱚᱨᱮ ᱢᱟᱜ ᱢᱚᱬᱮ, ᱛᱟᱯᱚᱨ ᱟᱹᱰᱤ ᱨᱚᱠᱚᱢ ᱟᱹᱰᱤ ᱨᱚᱠᱚᱢ ᱢᱟᱱᱮ ᱱᱟᱱᱟ ᱨᱚ ᱯᱚᱨᱚᱵᱽ ᱢᱮᱱᱟᱜ ᱛᱟᱵᱚᱱᱟ ᱛᱚ ᱯᱨᱟᱭ ᱡᱷᱚᱛᱚ ᱞᱮᱠᱟᱜ ᱜᱮ ᱟᱞᱮ ᱥᱮᱫ ᱫᱚ ᱦᱩᱭᱩᱜ ᱜᱮᱭᱟ ᱟᱨᱠᱤ ᱢᱟᱱᱮ ᱫᱸᱥᱟᱭ ᱫᱚᱱ ᱠᱚ ᱢᱟᱱᱮ ᱡᱚᱛᱚ ᱡᱚᱛᱚ ᱞᱮᱠᱟ ᱜᱮ ᱡᱟᱦᱟᱸ ᱠᱚ ᱞᱮᱭ ᱦᱩᱭᱱᱟ ᱟᱨᱠᱤ᱾ ᱢᱚᱴᱟᱢᱩᱴᱤ ᱦᱮᱸ
ᱟᱞᱮᱥᱮᱫ ᱦᱚᱸ ᱚᱱᱟ ᱠᱚᱫᱚ ᱦᱩᱭᱩᱜ ᱜᱮᱭᱟ ᱡᱟᱦᱟᱸ ᱠᱚᱵᱮᱱ ᱞᱮᱭ ᱠᱮᱭᱟ ᱡᱮᱢᱚᱱ ᱵᱟᱦᱟ ᱥᱚᱦᱨᱟᱭ ᱢᱟ ᱢᱮᱱᱟᱜ ᱛᱟᱵᱚᱱ ᱜᱮᱭᱟ᱾ ᱚᱱᱠᱟ ᱢᱟᱜ ᱢᱚᱬᱮ ᱠᱚᱦᱚᱸ ᱚᱱᱟ ᱫᱚ ᱟᱞᱮ ᱫᱚ ᱡᱟᱦᱟᱸ ᱵᱟᱦᱟ ᱚᱱᱟ ᱨᱮᱜᱮᱞᱮ ᱢᱟᱜ ᱢᱚᱬᱮ ᱛᱟᱦᱮᱸᱱ ᱟᱨᱚ ᱡᱮᱢᱚᱱ ᱠᱟᱨᱟᱢ ᱢᱮᱱᱟᱜ ᱛᱟᱵᱚᱱ ᱜᱮᱭᱟ ᱟᱵᱚᱣᱟᱜ ᱡᱟᱦᱟᱸ ᱢᱟᱱᱮ ᱡᱟᱦᱟᱸ ᱛᱤᱱᱟᱹᱜ ᱚᱱᱠᱟ ᱦᱩᱭᱩᱜ ᱛᱟᱦᱮᱸᱱ ᱜᱮ ᱡᱚᱛᱚ ᱜᱮ ᱦᱩᱭᱩᱜ ᱛᱟᱦᱮᱸᱱ ᱚᱱᱛᱮ ᱦᱩᱭᱩᱜ ᱛᱟᱦᱮᱸᱱ